ᱦᱮᱞᱳ
ᱦᱮᱞᱳᱣ ᱦᱟᱸ ᱦᱮᱞᱳᱣ
ᱦᱮᱞᱳ
ᱟᱸ ᱦᱟᱞᱳ ᱦᱮᱸ ᱦᱮᱸ ᱟᱡᱚᱢᱚᱜ ᱠᱟᱱᱟ ᱟᱸᱡᱚᱢᱚᱜ ᱠᱟᱱᱟ᱾
ᱜᱚᱢᱠᱮ ᱡᱚᱦᱟ ᱜᱚᱢᱠᱮ ᱡᱚᱦᱟᱨ ᱜᱮ᱾
ᱦᱮᱸᱜ ᱡᱚᱦᱟᱨ ᱜᱮ ᱡᱚᱦᱟᱨ ᱜᱤ᱾
ᱪᱮᱫ ᱠᱚᱯᱮ ᱪᱤᱠᱟᱹ ᱵᱟᱲᱟᱭᱮᱜ-ᱟ? ᱦᱮᱸ ᱱᱟᱯᱟᱭᱼᱼ
ᱪᱮᱫ ᱜᱮ ᱵᱟᱝ ᱱᱤᱭᱟᱹ ᱜᱷᱟᱹᱲᱤᱡ ᱫᱚ, ᱚᱲᱟᱜ ᱠᱚᱨᱮ ᱜᱮᱼᱼ
ᱦᱮ ᱟᱹᱵᱤᱱ ᱫᱚ ᱪᱮᱫ ᱟᱹᱵᱤᱱ ᱫᱚ ᱪᱮᱫ ᱞᱮᱠᱟ? ᱵᱮᱥ ᱵᱟᱲᱟ ᱜᱮ ᱥᱮ᱾
ᱦᱮᱸ ᱦᱮᱸ ᱟᱹᱞᱤᱧ ᱦᱚᱸ ᱵᱮᱥ ᱵᱟᱲᱟᱭ ᱜᱮ ᱱᱤᱭᱟᱹ ᱜᱷᱟᱹᱲᱤᱡ ᱫᱚ᱾
ᱟᱨ ᱟᱲᱟᱜ ᱠᱚᱨᱮ ᱫᱚ ᱪᱮᱫ ᱞᱮᱠᱟ?
ᱦᱮᱸ ᱚᱲᱟᱜ ᱠᱚᱨᱮ ᱦᱚᱸ ᱮᱠᱷᱚᱱ ᱫᱚ ᱱᱟᱯᱟᱭ ᱵᱟᱲᱟ ᱜᱮ ᱦᱮᱱᱟᱜ ᱠᱚᱣᱟ ᱦᱟᱸᱜ᱾ ᱟᱯᱮ ᱠᱚᱜᱤ?
ᱟᱪᱪᱷᱟ ᱦᱮᱸ ᱟᱞᱮ ᱦᱚᱸ ᱱᱟᱯ-ᱟᱭ ᱜᱮ᱾ ᱟᱨ ᱡᱚᱢ ᱵᱟᱲᱟ ᱦᱩᱭᱱᱟ ᱥᱮ ᱵᱟᱝ-ᱟ?
ᱟᱹᱣᱨᱤ ᱮᱠᱷᱚᱱᱳ ᱦᱟᱸᱜ ᱟᱹᱣᱨᱤᱜ-ᱟ ᱦᱟᱸᱜ ᱛᱷᱳᱲᱟᱼᱼ ᱛᱟᱭᱚᱢ ᱧᱚᱜ ᱜᱮ ᱦᱟᱸᱜ ᱛᱷᱚᱲᱟ ᱢᱤᱫ ᱜᱷᱟᱹᱲᱤ ᱯᱟᱸᱪ ᱡᱟᱢ ᱦᱩᱭᱩᱜ-ᱟ᱾
ᱟᱪᱪᱷᱟ᱾
ᱟᱯᱮ ᱠᱚᱫᱚ ᱯᱮ ᱡᱚᱢ ᱵᱟᱲᱟ ᱠᱮᱜᱟ ᱥᱮ ᱵᱟᱝ ᱦᱟᱸᱜ?
ᱵᱟᱝᱟ ᱟᱞᱮ ᱦᱚᱸᱞᱮ ᱵᱟᱞᱮ ᱡᱚᱢᱟ ᱠᱟᱜ-ᱟ ᱱᱷᱟᱜ ᱡᱚᱢᱟᱞᱮ ᱱᱷᱟᱜ ᱟᱨ ᱠᱟᱹᱴᱤᱡ ᱨᱮ ᱱᱚᱴᱟ ᱫᱚᱥᱴᱟ ᱠᱚᱛᱮ ᱱᱦᱟᱜ᱾
ᱦᱚᱸ ᱦᱚᱸ ᱚᱱᱠᱟᱜᱮ ᱛᱷᱚᱲᱟ ᱫᱮᱨᱤ ᱫᱚ ᱫᱮᱨᱤ ᱧᱚᱜᱚᱜ ᱜᱮᱭᱟ ᱦᱟᱜ ᱦᱩᱸ ᱦᱩᱸ ᱦᱩᱸ᱾ ᱫᱤᱭᱮ ᱪᱮᱫ ᱠᱚ ᱪᱮᱠᱟ ᱵᱟᱲᱟ ᱭᱳᱭᱳᱜ ᱠᱟᱱᱟ?
ᱪᱤᱠᱟᱹ ᱦᱚᱸ ᱵᱟᱝ ᱱᱚᱛᱮ ᱵᱟᱦᱨᱮ ᱥᱮᱫ ᱨᱮ ᱦᱮᱡ ᱠᱟᱱᱟᱧ᱾ ᱫᱟᱜᱮᱜ ᱛᱟᱦᱮᱸᱜᱟᱭ ᱛᱚ ᱥᱮᱛᱟᱜ ᱠᱷᱚᱱ ᱱᱤᱛᱚᱜ᱾ ᱟᱹᱥᱩᱲ ᱟᱠᱟᱜᱼᱟᱭ ᱛᱚ᱾ ᱵᱟᱥ ᱠᱟᱹᱴᱤᱡ ᱟᱫᱚ
ᱩᱸ ᱦᱩᱸ ᱥᱮᱛᱟᱜ ᱠᱷᱚᱜ ᱮ ᱫᱟᱜᱮᱜ ᱜᱮᱭᱟ ᱚᱱᱠᱟᱜᱮ ᱫᱟᱜ ᱮᱫᱟᱭ ᱛᱷᱤᱨ ᱮᱫᱟᱭ᱾ ᱦ ᱟᱫᱚ ᱚᱲᱟᱜ ᱠᱚᱨᱮ ᱫᱚ ᱚᱲᱟᱜ ᱠᱚᱨᱮ ᱫᱚ ᱪᱮᱫ ᱠᱚ ᱪᱤᱠᱟ ᱵᱟᱲᱟᱭᱮᱜᱟ? ᱠᱟᱹᱢᱤ ᱵᱟᱲᱟ ᱠᱚᱫᱚᱼᱼ ᱟᱯᱮ ᱪᱮᱫ ᱠᱚᱯᱮ ᱠᱟᱹᱢᱤ ᱵᱟᱲᱟᱭᱮᱜ-ᱟ ᱦᱟᱸᱜ?
ᱟᱭᱳ ᱢᱟ ᱱᱷᱟᱸᱜ ᱪᱚᱸᱫᱟ ᱠᱟᱜ-ᱟᱭ ᱟᱨ ᱵᱟᱵᱟ ᱫᱚ ᱫᱩᱲᱩᱵ ᱞᱮᱱ ᱛᱟᱦᱮᱸᱜ ᱟᱨ ᱤᱧ ᱢᱟ ᱵᱟᱦᱨᱮ ᱛᱮᱧ ᱦᱮᱡ ᱟᱠᱟᱱᱟ ᱟᱫᱚᱼᱼ
ᱟᱪᱪᱷᱟ ᱟᱪᱪᱷᱟ ᱱᱚᱛᱮᱱᱟᱜ ᱠᱟᱹᱢᱤ ᱠᱚᱦᱚᱸ ᱯᱩᱨᱟᱹᱣ ᱦᱩᱭᱩᱜ-ᱟ ᱵᱟᱝ ᱟᱫᱚ ᱦᱟᱸᱜ ᱵᱟᱝᱼᱼ ᱯᱩᱨᱟᱹᱣ ᱞᱮᱱᱠᱷᱟᱱ ᱟᱵᱤᱱᱟᱜ ᱠᱟᱹᱢᱤ ᱠᱚᱦᱚᱸ ᱵᱟᱝ ᱦᱩᱭᱩᱜ ᱠᱟᱱᱟ ᱩᱱ ᱫᱚ ᱵᱟᱝ?
ᱦᱩᱸ ᱟᱫᱚ ᱱᱟᱣᱟᱜ ᱠᱚᱫᱚ ᱴᱟᱠᱥᱼᱼ ᱠᱚᱫᱚ ᱦᱟᱸᱜ ᱟᱹᱵᱤᱱ ᱫᱚ ᱟᱹᱣᱨᱤ ᱟᱹᱣᱨᱤ ᱯᱩᱨᱟᱹᱜ ᱛᱟᱹᱵᱤᱱᱟ ᱵᱟᱝ ᱱᱚᱣᱟ ᱴᱟᱜ ᱫᱚ?
ᱵᱟᱝ ᱚᱱᱟ ᱜᱮ ᱪᱚᱝ ᱠᱚᱢᱯᱤᱞᱤᱴ ᱟᱠᱟᱱ ᱛᱟᱭᱟ ᱟᱨ ᱱᱟᱣᱟ ᱴᱟᱥᱠ ᱢᱟ ᱵᱟᱭ ᱦᱤᱡᱩᱜ-ᱟ, ᱮᱱᱠᱷᱟᱱᱼᱼ ᱟᱨ ᱢᱤᱫᱴᱟᱝ ᱢᱤᱫᱴᱟᱝ ᱦᱚᱲᱟᱜ ᱢᱟᱼᱼ ᱠᱚᱯᱤᱴ ᱵᱟᱭ ᱦᱩᱭ ᱨᱮᱦᱚᱸ ᱱᱟᱣᱟ ᱴᱟᱥᱠ ᱠᱚ ᱦᱮᱡ ᱟᱠᱟᱱ ᱜᱮᱭᱟ᱾
ᱦᱳᱭ ᱚᱱᱠᱟ ᱜᱮ ᱧᱮᱞᱚᱜ ᱠᱟᱱ ᱜᱮᱭᱟ ᱚᱱᱟ ᱦᱚᱛᱮ ᱤᱧ ᱠᱩᱞᱤ ᱠᱮᱫ ᱵᱤᱱᱟᱼᱼ ᱚᱱᱟ ᱛᱤᱜᱤᱧ ᱠᱩᱞᱤ ᱠᱮᱫ ᱵᱤᱱᱟ ᱦᱟᱸᱜ ᱟᱵᱤᱱ ᱦᱚᱸ ᱵᱚᱞᱮ ᱡᱮ ᱧᱟᱢ ᱮᱫᱟᱵᱤᱱ ᱥᱮ ᱵᱤᱱ ᱪᱮᱠᱟᱭᱮᱜ-ᱟ ᱦᱟᱸᱜ?
ᱵᱟᱝ ᱵᱟᱹᱞᱤᱧ ᱱᱚᱠᱟᱜ-ᱟ᱾ ᱱᱚᱣᱟ ᱠᱚ ᱠᱚᱢᱯᱞᱤᱴ ᱮᱱᱟᱝ ᱜᱮ ᱯᱟᱞᱮᱫ ᱥᱟᱵᱢᱤᱴ ᱞᱮᱠᱷᱟᱱ ᱧᱟᱢᱚᱜ-ᱟ᱾
ᱦᱮᱸ ᱱᱟᱣᱟ ᱩᱱᱫᱚ ᱧᱟᱢᱚᱜ-ᱟ ᱦᱟᱸᱜ᱾ ᱟᱫᱚ ᱱᱤᱛ ᱜᱷᱟᱹᱲᱤᱡ ᱫᱚ ᱦᱟᱸᱜ ᱚᱲᱟᱜ ᱠᱚᱨᱮ ᱜᱮ ᱦᱟᱸᱜ ᱥᱮ ᱵᱟᱨᱦᱮ ᱠᱚᱨᱮ ᱵᱤᱱ ᱛᱟᱦᱮᱸᱱ ᱠᱟᱱᱟ?
ᱱᱟ ᱚᱲᱟᱜ ᱨᱮᱜᱮ᱾
ᱚ ᱦᱩᱸ ᱦᱩᱸ ᱚᱲᱟᱜ ᱠᱚᱨᱮ ᱜᱮ ᱵᱟᱝ?
ᱟᱨ ᱪᱤᱫ ᱠᱟ ᱪᱟᱥ ᱵᱟᱥ ᱠᱚᱫᱚᱼᱼ ᱟᱹᱞᱤᱧ ᱫᱚ ᱦᱟᱸᱜ ᱵᱟᱦᱨᱮ ᱜᱮᱞᱤᱧ ᱛᱟᱦᱮᱱ ᱜᱮᱭᱟ ᱛᱟᱦᱮᱸ ᱫᱚ ᱵᱚᱞᱮ᱾ ᱚᱲᱟᱜ ᱥᱮᱫ ᱫᱚ ᱵᱟᱝ ᱪᱟᱞᱟᱣ ᱦᱩᱭ ᱟᱠᱟᱱᱟ ᱮᱠᱷᱚᱱ ᱫᱚ᱾
ᱟᱪᱷᱟ ᱚᱞᱚᱜ ᱵᱤᱱ ᱥᱮ ᱠᱟᱹᱢᱤ ᱠᱚᱵᱤᱱ ᱪᱟᱞᱟᱜ-ᱟ?
ᱦᱳᱭ ᱦᱳᱭ ᱚᱞᱚᱜ ᱜᱮ ᱚᱞᱚᱜ ᱜᱤ᱾
ᱟᱪᱪᱷᱟ
ᱚᱞᱚᱜ ᱜᱮ ᱦᱟᱸᱜ ᱵᱟᱨᱦᱮ ᱨᱮᱜᱮ ᱛᱟᱦᱮᱸᱱ ᱦᱩᱭᱩᱜ ᱜᱮᱭᱟ, ᱦᱚᱭ᱾ ᱟᱫᱚ ᱱᱤᱛᱚᱜ ᱫᱚ ᱯᱷᱟᱸᱠᱟ ᱦᱮᱱᱟᱜ ᱞᱤᱧ ᱛᱮ ᱟᱫᱚᱞᱤᱧ ᱢᱮᱱᱫᱟ ᱡᱩᱫᱤ ᱡᱟᱦᱟᱸᱭ ᱠᱚ ᱦᱟᱸᱜ ᱡᱩᱫᱤ ᱵᱟᱝ ᱯᱩᱨᱟᱹᱣ ᱠᱟᱜᱼᱼ ᱠᱷᱟᱡ ᱠᱚ ᱦᱟᱸᱜ ᱛᱟᱦᱞᱮ ᱯᱷᱤᱨᱤ ᱜᱤᱭᱟᱹᱧ ᱯᱷᱟᱸᱠᱟ ᱧᱚᱜ ᱜᱮᱭᱟᱹᱧ ᱛᱷᱚᱲᱟ᱾ ᱛᱟᱦᱞᱮ ᱠᱚᱞᱟᱹᱧ ᱢᱮ᱾ ᱦᱟᱛᱟᱣ ᱜᱮ ᱢᱮᱥᱮᱡᱽ ᱞᱮᱜᱤᱧ ᱦᱟᱸᱜ ᱛᱷᱚᱲᱟ᱾
ᱦᱟᱸᱻ ᱤᱧᱟᱹᱜ ᱦᱚᱸ ᱵᱟᱭ ᱠᱚᱢᱯᱞᱤᱴ ᱠᱟᱱᱟ ᱛᱚ᱾
ᱦᱩᱭ ᱦᱚᱸ ᱞᱟᱹᱠᱛᱤ ᱦᱚᱸ ᱠᱟᱱ ᱜᱮᱭᱟ ᱡᱟᱦᱟᱸᱭ ᱠᱚ ᱠᱚᱢᱯᱞᱤᱴ ᱠᱟᱱᱟ᱾
ᱦᱳᱭ ᱦᱳᱭ ᱡᱟᱦᱟᱸᱭ ᱠᱚᱣᱟᱜ ᱦᱩᱭ ᱟᱠᱟᱱᱟ ᱩᱱᱠᱩ ᱦᱚ ᱞᱟᱹᱠᱛᱤ ᱦᱚ ᱠᱟᱱ ᱛᱟᱠᱚᱣᱟ᱾ ᱡᱮ ᱵᱟᱝ ᱢᱟᱱᱮ ᱡᱟᱦᱟᱸᱭ ᱵᱟᱝ ᱯᱩᱨᱟᱹᱣ ᱠᱟᱱ ᱛᱟᱠᱚᱣᱟ ᱩᱱᱠᱩ ᱦᱚᱸ ᱡᱟᱛᱮ ᱠᱚ, ᱯᱮᱲᱟ ᱠᱚᱧ ᱤᱭᱟᱹᱣ ᱠᱚ ᱢᱟ ᱵᱟᱝ ᱦᱮᱸ ᱥᱮ᱾
ᱦᱮᱸᱥ
ᱡᱚᱛᱚ ᱦᱚᱲ ᱜᱮᱛᱚ ᱦᱟᱸᱜ ᱱᱚᱣᱟ ᱠᱟᱹᱢᱤ ᱨᱮᱜᱮ ᱦᱮᱱᱟᱜ ᱠᱟᱜ ᱵᱚᱱᱟ᱾ ᱦᱟᱹᱭ᱾ ᱦᱚᱭ ᱦᱚᱭ ᱟᱹᱞᱤᱧᱟᱜ ᱫᱚ ᱠᱚᱢᱯᱞᱤᱴ ᱦᱩᱭ ᱠᱟᱱᱟ ᱞᱟᱦᱟ ᱨᱮᱞᱤᱧ ᱠᱚᱢᱯᱞᱤᱴ ᱠᱟᱜ-ᱟ᱾
ᱟᱪᱪᱷᱟ ᱱᱟᱯᱟᱭ
ᱢᱤᱫᱴᱟᱝ ᱵᱟᱨᱭᱟ ᱫᱚ ᱦᱟᱜ ᱜᱮᱫ ᱟᱠᱟᱱ ᱛᱟᱹᱞᱤᱧ ᱦᱟᱸᱜ ᱛᱷᱚᱲᱟ ᱨᱤᱡᱮᱠᱴ ᱫᱚ ᱵᱟᱝ ᱨᱤᱡᱮᱠᱴ ᱟᱠᱟᱱᱟ ᱛᱚ ᱦᱟᱸᱜ ᱟᱫᱚ ᱜᱮᱫ ᱟᱠᱟᱱᱟ᱾ ᱢᱮᱱᱠᱷᱟᱱ ᱚᱱᱮ ᱠᱤᱪᱷᱩ ᱫᱤᱱ ᱦᱟᱸᱜ ᱛᱷᱚᱲᱟ ᱚᱥᱩᱵᱤᱫᱟ ᱚᱱᱟ ᱮᱴᱠᱮᱴᱚᱬᱮ ᱧᱮᱞᱚᱜ ᱠᱟᱱ ᱛᱟᱸᱦᱮᱱᱟ᱾ ᱡᱮ ᱚᱝᱠᱟ ᱯᱷᱚᱱ ᱯᱷᱚᱱ ᱛᱮᱦᱟᱸᱜ ᱟᱫᱚ ᱜᱮᱫᱚᱜ ᱠᱟᱱᱟ ᱦᱟᱸᱜ ᱢᱟᱡᱽ ᱠᱷᱟᱱᱮ ᱜᱮ ᱦᱟᱸᱜ ᱟᱫᱚ᱾ ᱚᱱᱟ ᱫᱚ ᱚᱠᱟᱞᱮᱠᱟ ᱦᱩᱭᱩᱜ ᱠᱟᱱᱟ ᱵᱟᱝ ᱫᱚ᱾ ᱱᱚᱣᱟ ᱮᱯᱥ ᱨᱮᱭᱟᱜ ᱜᱮ ᱛᱷᱚᱲᱟ ᱰᱤᱥᱴᱟᱵᱚᱜ ᱠᱟᱱ ᱵᱟᱝ ᱫᱚ ᱦᱟᱸᱜ᱾ ᱡᱟᱦᱟᱸᱭ ᱥᱟᱛᱮ ᱨᱚᱲᱮᱜ ᱠᱟᱱ ᱩᱱᱤᱜᱮᱭ ᱜᱮᱫ ᱫᱟ ᱚᱱᱟ ᱵᱟᱝ ᱵᱩᱡᱩᱜ ᱠᱟᱱᱟ᱾ ᱟᱵᱮᱱ ᱵᱮᱱ ᱧᱮᱞ, ᱟᱵᱮᱱᱟᱜ ᱦᱩᱭ ᱵᱟᱲᱟᱣ ᱠᱟᱱᱟ ᱥᱮ ᱪᱮᱫ ᱚᱝᱠᱟ ᱦᱟᱸᱜ?
ᱦᱚᱭ ᱚᱝᱠᱟ ᱱᱮᱴᱣᱟᱨᱠ ᱡᱟᱭᱜᱟ ᱨᱮ ᱛᱟᱦᱮᱸ ᱠᱟᱛᱮ ᱨᱮᱦᱚᱸ ᱢᱤᱫ ᱫᱷᱟᱣ ᱢᱤᱫ ᱫᱷᱟᱣ ᱢᱟ ᱵᱷᱚᱭᱮᱥ ᱜᱮ ᱵᱟᱭ ᱥᱮᱱᱚᱜ ᱠᱟᱱᱟ᱾ ᱟᱨ ᱠᱚᱞ ᱢᱟ ᱠᱷᱟᱹᱴᱤᱜ ᱠᱟᱱᱟ ᱟᱨ ᱢᱤᱫ ᱫᱷᱟᱣ ᱢᱤᱫ ᱫᱷᱟᱣ ᱛᱷᱤᱨ ᱠᱚᱜ ᱢᱮ ᱵᱟᱨ ᱵᱟᱨ ᱯᱮ ᱢᱤᱱᱤᱴ ᱜᱟᱱ ᱦᱟᱱᱛᱮ ᱠᱷᱚᱱ ᱛᱷᱤᱨ ᱠᱚᱜ ᱠᱟᱱᱟ ᱞᱤᱧ ᱮᱱᱛᱮ ᱨᱮᱦᱚᱸ ᱠᱚᱞ ᱫᱚ ᱵᱟᱭ ᱴᱤᱠ ᱟ᱾ ᱟᱪᱪᱷᱟ᱾
ᱦᱳᱭ ᱦᱳᱭ ᱦᱳᱭ ᱚᱱᱮ ᱚᱝᱠᱟ ᱟᱨ ᱟᱸᱡᱚᱢ ᱦᱚᱸ ᱵᱟᱝ ᱟᱸᱡᱚᱢᱚᱜ ᱠᱟᱱᱟ ᱩᱱᱫᱚ ᱵᱟᱝ?
ᱦᱮᱸ ᱦᱮᱸ᱾
ᱠᱤᱪᱷᱩ ᱠᱤᱪᱷᱩ ᱡᱚᱜ ᱚᱝᱠᱟᱱ ᱚᱠᱛᱚ ᱢᱟᱱᱮ ᱧᱮᱞᱚᱜ ᱠᱟᱱᱟ ᱡᱮ ᱨᱚᱲ ᱨᱚᱲ ᱛᱩᱞᱩᱡ ᱦᱟᱸ ᱨᱚᱲ ᱦᱚᱸ ᱵᱟᱝ ᱟᱸᱡᱚᱢᱚᱜ ᱠᱟᱱᱟ ᱢᱮᱱᱠᱷᱟᱱ ᱜᱮᱫ ᱦᱚᱸ ᱵᱟᱝ ᱜᱮᱫᱚᱜ ᱠᱟᱱᱟ ᱦᱮᱸ ᱥᱮ᱾
ᱦᱮᱸ ᱦᱮᱸ᱾
ᱦᱩᱸ, ᱛᱷᱚᱲᱟ ᱰᱤᱥᱴᱟᱵᱮᱜ-ᱟ ᱠᱚ ᱱᱚᱣᱟ ᱦᱳᱭ ᱟᱫᱚ ᱰᱤᱥᱴᱟᱵᱽ ᱦᱚᱸ ᱰᱤᱥᱴᱟᱵᱚᱜ ᱠᱟᱱ ᱜᱮᱭᱟ ᱦᱟᱸᱜ ᱩᱱ ᱫᱚ᱾ ᱱᱤᱭᱟᱹ ᱦᱚᱛᱮᱫ ᱛᱮᱜᱮ᱾ ᱯᱳᱭᱞᱳ ᱰᱤᱥᱴᱟᱵᱚᱜ ᱠᱟᱱ ᱛᱟᱵᱮᱱᱟ ᱦᱟᱸᱜ ᱨᱚᱲ ᱨᱮ ᱛᱷᱚᱲᱟ ᱜᱮᱫᱚᱜ ᱠᱟᱱ ᱛᱟᱵᱮᱱᱟ ᱦᱟᱸᱜ ᱛᱷᱚᱲᱟ ᱦᱟᱞᱠᱟ ᱦᱟᱞᱠᱟ᱾ ᱟᱨ ᱛᱷᱚᱲᱟ ᱟᱨ ᱢᱤᱫ ᱫᱷᱟᱣ ᱞᱟᱹᱭ ᱵᱮᱱ ᱦᱟᱸᱜ ᱥᱮ ᱪᱮᱫ ᱵᱮᱱ ᱞᱟᱹᱭ ᱠᱮᱜ-ᱟ? ᱦᱚᱧ ᱜᱚᱛ
ᱟᱫᱚ ᱚᱲᱟᱜ ᱠᱚᱨᱮ ᱫᱚ ᱦᱟᱸᱜ ᱚᱲᱟᱜ ᱟᱹᱛᱩ ᱠᱚᱨᱮ ᱫᱚ ᱦᱟᱸᱜ ᱟᱫᱚ ᱚᱱᱮ ᱚᱝᱠᱟ ᱛᱚ ᱦᱟᱸᱜ ᱟᱫᱚ ᱴᱟᱣᱟᱨ ᱦᱚᱸ ᱴᱷᱤᱠ ᱴᱷᱟᱠ ᱵᱟᱭ ᱧᱟᱢᱟ ᱟᱫᱚ ᱚᱱᱟᱛᱮᱦᱟᱸᱜ ᱟᱫᱚ ᱵᱟᱨᱦᱮ ᱠᱚᱨᱮ ᱵᱟᱝ ᱥᱮ ᱦᱳᱭ ᱚᱥᱩᱵᱤᱫᱟ ᱫᱚ ᱢᱮᱱᱟᱜ ᱜᱮᱭᱟ ᱦᱟᱸᱜ ᱟᱫᱚ᱾ ᱦᱩᱸ ᱦᱩᱸ ᱦᱩᱸ᱾ ᱟᱫᱚ ᱢᱟᱴᱷ ᱜᱷᱟᱴ ᱠᱚᱨᱮᱱᱟᱜ ᱠᱟᱹᱢᱤ ᱫᱚ ᱦᱟᱸᱜ ᱛᱤᱱᱟᱹᱜ ᱥᱟᱺᱜᱤᱧ ᱯᱮ ᱵᱟᱹᱫᱽ ᱠᱷᱮᱛ ᱠᱚᱨᱮᱱᱟᱜ ᱠᱟᱹᱢᱤ ᱠᱚᱯᱮ ᱞᱟᱦᱟ ᱠᱮᱜ-ᱟ ᱥᱮ ᱵᱟᱝ ᱦᱟᱸᱜ᱾
ᱤᱭᱟᱹ ᱠᱚᱨᱮ ᱢᱟᱛ
ᱦᱳᱭ᱾ ᱟᱨ ᱥᱤᱭᱳᱜ ᱠᱚᱫᱚ ᱛᱤᱱᱟᱹᱜ ᱥᱟᱺᱜᱤᱧ ᱦᱩᱭ ᱠᱟᱱᱟ ᱥᱮ ᱵᱟᱝ ᱦᱟᱸᱜ?
ᱥᱤᱭᱳᱜ ᱫᱚ ᱤᱭᱟᱹ ᱦᱩᱭ ᱠᱟᱱᱟ ᱛᱚᱲᱟ ᱜᱮᱞᱮ ᱜᱤᱰᱤᱭᱟ ᱠᱟᱜ-ᱟ ᱟᱨ ᱚᱱᱟ ᱦᱟᱨᱟ ᱜᱮᱞᱮ᱾ ᱠᱷᱟᱱ ᱮᱨ ᱞᱚᱥᱚᱫ ᱟᱛᱮᱫ ᱟᱨ ᱤᱭᱟᱹᱭᱟᱞᱮ ᱫᱚ᱾ ᱟᱯᱮ ᱫᱚ? ᱯᱷᱚᱱ ᱵᱟᱲᱟ ᱞᱮᱜ-ᱟᱵᱤᱱ ᱥᱮ ᱵᱟᱝ ᱚᱲᱟᱜ ᱥᱮᱫ?
ᱟᱞᱮ ᱦᱚᱸ ᱟᱹᱞᱤᱧ ᱱᱟᱼᱦᱟᱸᱜ ᱯᱷᱳᱱ ᱵᱟᱲᱟ ᱦᱩᱭ ᱠᱟᱱ ᱜᱮᱭᱟ ᱦᱟᱸᱜ ᱟᱫᱚ ᱞᱟᱦᱟ ᱛᱮᱠᱚ ᱞᱟᱦᱟ ᱧᱚᱜ ᱠᱟᱜ ᱜᱮᱭᱟ ᱦᱟᱸᱜ ᱱᱤᱛ ᱫᱷᱟᱹᱲᱤᱡ ᱫᱚ ᱫᱟᱜ ᱠᱚᱦᱚᱸ ᱵᱟᱝ ᱧᱟᱢᱚᱜ ᱠᱟᱱᱟ ᱥᱮ ᱦᱟᱸᱜ ᱟᱫᱚ ᱚᱱᱟ ᱦᱚᱛᱮᱡ ᱛᱮ ᱛᱷᱚᱲᱟ ᱚᱥᱩᱵᱤᱫᱷᱟ ᱜᱮ ᱦᱩᱡᱩᱜ ᱠᱟᱱᱟ। ᱥᱮᱨᱢᱟ ᱫᱟᱜ ᱦᱚᱸ ᱚᱱᱮ ᱚᱱᱠᱟ ᱵᱟᱭ ᱫᱟᱜ ᱮᱫᱟ ᱴᱷᱤᱠ ᱴᱷᱟᱠ ᱢᱤᱫ ᱜᱷᱟᱹᱲᱤ ᱠᱟᱛᱮ ᱫᱟᱜ ᱜᱚᱫ ᱮᱭᱟ ᱛᱟᱯᱚᱨᱮ ᱟᱨ ᱱᱚᱜ ᱱᱚᱝᱠᱟ ᱵᱚᱱᱫᱚᱜ ᱠᱟᱱᱟ। ᱦᱩᱸ ᱟᱫᱚ ᱠᱷᱮᱛ ᱠᱚᱨᱮ ᱦᱚᱸ ᱫᱟᱜ ᱦᱚᱸ ᱵᱟᱝ
ᱦᱩᱸ ᱦᱩᱸ ᱦᱩᱸ ᱫᱟᱜ ᱠᱚᱦᱚᱸ ᱵᱟᱝ ᱛᱤᱜᱩᱱ ᱠᱟᱱᱟ ᱠᱷᱮᱛ ᱠᱚᱨᱮ ᱦᱚᱸ ᱟᱫᱚ ᱚᱱᱟᱛᱮ ᱠᱟᱹᱢᱤ ᱠᱚᱦᱚᱸ ᱵᱟᱝ ᱞᱟᱦᱟᱜ ᱠᱟᱱᱟ।
ᱦᱳᱭ ᱛᱚ
ᱛᱟᱞᱦᱮ ᱟᱵᱮᱱ ᱫᱚ ᱵᱟᱨᱦᱮ ᱠᱚᱨᱮ ᱵᱮᱱ ᱞᱟᱹᱭ ᱵᱮᱱ ᱢᱟ
ᱞᱟᱹᱭᱟᱹᱧ ᱟᱹᱵᱤᱱ ᱢᱟᱱᱮ ᱟᱯᱮ ᱫᱚ ᱪᱮᱫ ᱠᱚᱯᱮ ᱪᱟᱥᱟ ᱱᱟᱦᱱᱟᱜ
ᱟᱞᱮ ᱫᱚ ᱦᱟᱸᱜ ᱱᱤᱛ ᱫᱚ ᱟᱞᱮ ᱫᱚ ᱟᱞᱮ ᱥᱮᱱ ᱫᱚ ᱦᱟᱸᱜ ᱢᱮᱱ ᱫᱚᱠᱚ ᱢᱮᱱᱟ ᱡᱮ ᱥᱩᱫᱷᱩ ᱱᱚᱣᱟ ᱦᱩᱲᱩ ᱜᱮᱞᱮ ᱪᱟᱥᱟ ᱦᱟᱸᱜ ᱟᱨ ᱥᱤᱡᱤᱱ ᱨᱮ ᱟᱞᱩ ᱠᱚ ᱦᱟᱸᱜ ᱞᱮ ᱪᱟᱥᱟ ᱟᱞᱩ ᱛᱩᱲᱤ ᱠᱚ ᱤᱱᱟᱹ ᱤᱱᱟᱹ ᱵᱟᱫᱽ ᱫᱤᱭᱮ ᱫᱚ ᱦᱟᱸᱜ ᱮᱴᱟᱜ ᱠᱤᱪᱷᱩ ᱫᱚ ᱦᱟᱸᱜ ᱟᱫᱚ ᱵᱟᱞᱮ ᱚᱱᱠᱟ ᱫᱚ ᱵᱟᱝᱞᱮ ᱪᱟᱥ ᱜᱮᱭᱟ ᱦᱟᱸᱜ
ᱟᱪᱪᱷᱟ
ᱟᱨ ᱱᱤᱭᱟᱹ ᱱᱤᱭᱟᱹ ᱚᱠᱛᱚ ᱢᱟ ᱦᱮᱸ ᱞᱟᱹᱭ ᱵᱮᱱ
ᱮ ᱪᱮᱫ ᱵᱤᱱ ᱞᱟᱹᱭᱮᱛ ᱛᱟᱦᱮ ᱦᱮ
ᱦᱮᱸ ᱟᱹᱞᱤᱧ ᱞᱟᱹᱭ ᱮᱫᱟ ᱟᱯᱮ ᱥᱮᱫ ᱫᱚ ᱦᱟᱸᱜ ᱚᱠᱟ ᱞᱮᱠᱟ ᱪᱟᱥ ᱜᱮᱭᱟᱯᱮ
ᱦᱚᱭ ᱟᱞᱮ ᱦᱚᱸ ᱦᱩᱲᱩ ᱜᱮᱞᱮ ᱪᱟᱥᱟ ᱟᱨ ᱮᱴᱟᱜ ᱥᱚᱵᱽᱡᱤ ᱠᱚᱢᱟ ᱟᱞᱮ
ᱵᱟᱯᱮ ᱪᱟᱥ ᱜᱮᱭᱟ ᱵᱟᱝ?
ᱵᱟᱝ ᱫᱟᱜ ᱤᱭᱟᱹ ᱛᱮᱜᱮ ᱵᱟᱭ ᱫᱟᱜ ᱨᱮ ᱥᱮᱫ ᱮᱢ ᱪᱟᱥᱟ ᱮᱱᱠᱷᱟᱱ ᱵᱟᱭ ᱫᱟᱜᱮᱜ ᱠᱟᱱᱟ ᱠᱷᱟᱹᱞᱤ ᱱᱚᱣᱟ ᱫᱟᱜ ᱤᱭᱟᱹ ᱡᱚᱠᱷᱚᱜ ᱜᱮ ᱡᱟ ᱦᱩᱲᱩ ᱞᱮ ᱪᱟᱥᱟ ᱵᱟᱠᱷᱟᱱ ᱫᱚ ᱵᱟᱝᱟ ᱚ
ᱟᱯᱮ ᱫᱚ ᱦᱟᱸᱜ ᱵᱤᱨ ᱫᱤᱥᱚᱢ ᱥᱮ ᱵᱩᱨᱩ ᱫᱤᱥᱚᱢ ᱠᱟᱱᱟᱯᱮ ᱚᱠᱟ ᱞᱮᱠᱟ?
ᱱᱚᱣᱟ ᱵᱟᱡᱟᱨ ᱥᱟᱭᱤᱰ ᱜᱮ ᱵᱟᱡᱟᱨ ᱥᱩᱨ
ᱵᱟᱡᱟᱨ ᱵᱟᱡᱟᱨ ᱫᱤᱥᱚᱢ ᱫᱚ ᱪᱮᱫ ᱟᱫᱚ ᱠᱟᱹᱢᱤ ᱠᱚᱫᱚ ᱯᱮ ᱪᱟᱞᱟᱜ ᱜᱮᱭᱟ ᱥᱮ ᱵᱟᱝ ᱱᱟᱦᱟᱜ ᱵᱟᱡᱟᱨ ᱥᱮᱫ ᱫᱚ?
ᱠᱟᱹᱢᱤ ᱠᱚᱫᱚ ᱵᱟᱵᱟ ᱟᱹᱠᱤᱱ ᱜᱮ ᱪᱟᱞᱟᱜ ᱠᱤᱱ ᱟᱨ ᱤᱧᱢᱟ ᱠᱚᱞᱮᱡ ᱤᱧ ᱥᱮᱱᱚᱜᱼᱟ ᱚᱱᱠᱟ
ᱚ ᱟᱪᱪᱷᱟ ᱛᱟᱞᱦᱮ ᱚᱲᱟᱜ ᱠᱷᱚᱱ ᱜᱮᱢ ᱪᱟᱞᱟᱣ ᱦᱤᱡᱩᱜ ᱜᱮᱭᱟ?
ᱦᱳᱭ ᱦᱳᱭ
ᱦᱩᱸ ᱦᱮᱸ ᱟᱫᱚ ᱵᱟᱠᱷᱟᱱ ᱦᱩᱸ ᱦᱩᱸ ᱦᱩᱸ
ᱱᱟᱯᱟᱭ
ᱟᱫᱚ ᱟᱹᱞᱤᱧ ᱦᱚᱸ ᱵᱟᱨᱦᱮ ᱨᱮᱜᱮ ᱚᱱᱠᱟ ᱟᱹᱞᱤᱧ ᱦᱚᱸ ᱠᱚᱞᱮᱡᱽ ᱜᱮ
ᱪᱮᱫ ᱵᱤᱱ ᱚᱞᱚᱜ ᱠᱟᱱᱟ ᱱᱟᱦᱟᱜ
ᱟᱹᱞᱤᱧ ᱞᱤᱧ ᱚᱞᱚᱜ ᱠᱟᱱᱟ ᱦᱟᱸᱜ ᱱᱤᱛᱚᱜ ᱫᱚ ᱪᱟᱞᱟᱜ ᱠᱟᱱ ᱛᱟᱹᱞᱤᱧᱟ ᱮᱢ ᱮ ᱪᱟᱞᱟᱜ ᱠᱟᱱ ᱛᱟᱹᱞᱤᱧᱟ ᱦᱟᱸᱜ
ᱮᱢᱮ
ᱦᱳᱭ ᱦᱳᱭ ᱮᱢᱮ ᱞᱤᱧ ᱚᱞᱚᱜ ᱠᱟᱱᱟ ᱦᱟᱸᱜ ᱟᱵᱮᱱ ᱫᱚ ᱦᱟᱸᱜ ᱚᱠᱟᱞᱮᱠᱟ?
ᱚᱦᱚᱝ ᱛᱷᱚᱲᱟ ᱦᱟᱸᱜ ᱟᱵᱮᱱ ᱫᱚ ᱴᱟᱣᱟᱨ ᱦᱟᱸᱜ ᱛᱷᱚᱲᱟ ᱰᱤᱥᱴᱟᱵ ᱫᱚ ᱰᱤᱥᱴᱟᱵ ᱮᱫ ᱛᱟᱵᱤᱱ ᱜᱮᱭᱟ ᱦᱟᱸᱜ ᱛᱷᱚᱲᱟ ᱛᱷᱚᱲᱟ ᱨᱚᱲ ᱠᱚ ᱢᱤᱫ ᱵᱟᱨ ᱠᱟᱴᱟᱣ ᱠᱟᱴᱟᱣ ᱟᱸᱡᱚᱢᱚᱜ ᱠᱟᱱᱟ ᱦᱟᱸᱜ
ᱦᱳᱭ ᱚᱱᱟ ᱡᱟᱹᱯᱩᱫ ᱠᱟᱛᱮᱫ ᱵᱟᱭ ᱵᱟᱭ ᱧᱟᱢᱮᱫ ᱴᱷᱤᱠ ᱥᱟᱺᱦᱤᱡ
ᱦᱩᱸ ᱦᱩᱸ ᱦᱩᱸ ᱦᱩᱸ ᱦᱮᱸ ᱦᱩᱭᱩᱜᱼᱟ ᱚᱱᱮ ᱡᱟᱹᱯᱩᱫ ᱟᱹᱧ ᱛᱮᱜᱮ ᱛᱚ ᱦᱟᱸᱜ ᱴᱟᱣᱟᱨ ᱠᱚᱫᱚ ᱩᱱᱟᱹᱜ ᱚᱠᱛᱚ ᱜᱮ ᱡᱟᱹᱥᱛᱤ ᱰᱤᱥᱴᱟᱵᱚᱜ ᱜᱮᱭᱟ ᱵᱚᱞᱮ
ᱟᱪᱪᱷᱟ
ᱟᱪᱪᱷᱟ ᱩᱸ ᱟᱫᱚ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ ᱠᱟᱹᱢᱤ ᱠᱚ᱾ ᱱᱟᱱᱛᱮᱱᱟᱜ ᱦᱚᱸ ᱵᱟᱯᱮ ᱯᱩᱨᱟᱹᱣ ᱠᱟᱜ ᱮᱢ ᱞᱟᱹᱭᱮᱜᱼᱟ᱾ ᱛᱟᱭᱚᱢ ᱫᱚᱯᱮ ᱛᱟᱭᱚᱢ ᱟᱠᱟᱱ ᱜᱮᱭᱟ ᱵᱟᱝ᱾ ᱩᱸ ᱦᱩᱸ ᱟᱨ ᱱᱚᱜ ᱚᱚᱭ ᱦᱩᱞ ᱢᱟᱦᱟ ᱠᱚ ᱛᱟᱵ ᱵᱟᱲᱟᱭᱱᱟ ᱚᱠᱟ ᱞᱮᱠᱟ ᱯᱮ ᱠᱟᱴᱟᱣ ᱵᱟᱲᱟ ᱠᱮᱫ ᱛᱟᱵᱚᱱᱟ᱾
ᱦᱮᱸ ᱦᱮᱸ ᱦᱩᱞ ᱢᱟᱦᱟ ᱵᱟ
ᱩᱸ ᱦᱩᱸ
ᱦᱩᱞ ᱢᱟᱦᱟ ᱢᱟ ᱟᱞᱮᱮᱥᱮᱫ ᱞᱮ ᱵᱟ ᱵᱟᱠᱚ ᱢᱟᱱᱟᱣᱟ ᱤᱱᱟᱹᱜ᱾ ᱦᱚᱲ ᱢᱚᱛᱞᱚᱵ ᱠᱚᱢ ᱜᱮᱭᱟ ᱦᱳᱭ ᱵᱟᱝᱟ ᱠᱚᱢ ᱜᱮᱭᱟ ᱠᱚ ᱥᱮ ᱮᱱᱠᱷᱟᱱ ᱵᱟᱠᱚ ᱢᱚᱱᱮᱭᱟ ᱟᱨ᱾ ᱱᱚᱝᱠᱟ ᱥᱩᱨ ᱤᱭᱟᱹ ᱠᱟᱹᱴᱤᱡ᱾ ᱦᱚᱲᱲ ᱠᱚᱠᱚ ᱢᱟᱱᱟᱣ ᱵᱟᱲᱣᱟᱹᱼᱟ ᱦᱟᱱᱛᱮ ᱤᱭᱟ ᱨᱮᱱ ᱾ ᱛᱤᱱᱟᱹᱜ ᱚᱱᱠᱟ ᱵᱮᱥ᱾ ᱛᱤᱨᱤᱥ ᱠᱤᱞᱳᱢᱤᱴᱟᱨ ᱥᱟᱺᱜᱤᱧ ᱨᱮ ᱠᱤᱱ ᱦᱚᱲ ᱠᱚᱠᱚ ᱢᱟᱱᱟᱣᱟ ᱚᱸᱰᱮ᱾ ᱤᱭᱟᱹ ᱤᱭᱟᱹ ᱡᱚᱦᱚᱜ ᱞᱮ ᱪᱟᱞᱟᱣᱱᱟ ᱵᱚᱸᱜᱟ ᱵᱩᱨᱩ ᱤᱭᱟᱹ ᱠᱮᱜᱼᱟ ᱠᱚ᱾ ᱟᱨ ᱤᱱᱟᱹ ᱱᱮᱦᱟᱛᱮ ᱨᱩᱣᱟᱹᱲ ᱦᱮᱡ ᱞᱮᱱ ᱛᱟᱦᱮᱱᱟᱞᱮ ᱟᱫᱚ ᱦᱮᱯᱨᱟᱣ ᱠᱚ ᱫᱚᱦᱚ ᱞᱮᱫ ᱫᱚᱦᱚ ᱞᱮᱫ ᱛᱟᱠᱚᱣᱟ᱾
ᱟᱪᱪᱷᱟ ᱟᱪᱪᱷᱟ ᱪᱪᱷᱟ ᱟᱫᱚ ᱱᱤᱭᱟᱹ ᱫᱚ ᱟᱵᱚ ᱫᱚ ᱦᱟᱸᱜ᱾ ᱦᱳᱭ ᱟᱫᱚ ᱞᱟᱹᱠᱛᱤ ᱠᱟᱱ ᱛᱟᱵᱚᱱ ᱜᱮᱭᱟ ᱱᱤᱭᱟᱹ ᱫᱚ ᱦᱚᱲᱟᱜ ᱠᱷᱚᱱᱟᱜ ᱟᱵᱚᱣᱟᱜ᱾ ᱞᱟᱦᱟ ᱛᱤᱱᱟᱜ ᱞᱟᱹᱲᱦᱟᱹᱭ ᱠᱟᱱᱟ ᱛᱟᱸᱦᱮ ᱠᱟᱱᱟ ᱠᱚ ᱩᱱᱟᱹᱜ᱾ ᱵᱤᱨ ᱵᱟᱱᱴᱟ ᱠᱚ ᱡᱤᱣᱤ ᱠᱚ ᱟᱞᱟᱭ ᱟᱠᱟᱟᱜᱼᱟ ᱱᱤᱭᱟᱹ ᱠᱚ ᱫᱤᱱ ᱫᱚ ᱵᱟᱢ ᱫᱤᱥᱟᱹ ᱞᱮᱠᱷᱟᱱ ᱦᱚᱸ ᱚᱱᱠᱟᱱ ᱫᱤᱱ ᱫᱚ᱾ ᱵᱟᱝ ᱦᱩᱭᱩᱜᱼᱟ ᱟᱨ ᱡᱚᱛᱚ ᱦᱚᱲᱟᱜ ᱜᱮ᱾ ᱞᱟᱹᱠᱛᱤ ᱠᱟᱱ ᱛᱟᱵᱚᱱᱟ ᱵᱟᱝᱢᱟ ᱱᱚᱣᱟ ᱫᱤᱱ ᱫᱚ ᱵᱚᱱ ᱫᱤᱥᱟᱹ ᱠᱚᱢᱟ᱾
ᱦᱳᱭ ᱜᱤᱫᱽᱨᱟᱹ ᱠᱚ ᱵᱟᱠᱚ ᱴᱷᱤᱠᱟᱹ ᱫᱟᱲᱮᱭᱟ ᱪᱮᱫ ᱠᱷᱟᱹᱛᱤᱨ
ᱦᱳᱭ ᱦᱳᱭ ᱦᱩᱸ ᱦᱩᱸ ᱟᱵᱚᱜ ᱜᱮ ᱡᱩᱫᱤ ᱵᱟᱵᱚᱱ᱾ ᱦᱮᱸ ᱢᱟᱱᱟᱣ ᱟᱜᱩᱭᱟ ᱛᱟᱦᱚᱞᱮ ᱫᱚ ᱦᱟᱸᱜ ᱯᱚᱨᱚᱵᱚᱨᱛᱤ ᱡᱟᱦᱟᱸᱭ ᱟᱵᱩᱨᱮᱱ ᱛᱟᱭᱚᱢ ᱫᱟᱨᱟᱢ ᱜᱤᱫᱽᱨᱟᱹ ᱠᱚ ᱦᱟᱨᱟᱜ᱾ ᱚᱱᱟ ᱵᱩᱨᱩᱜ ᱠᱟᱱᱟ ᱠᱚ ᱩᱱᱠᱩ ᱫᱚ ᱪᱤᱠᱟ ᱠᱚ ᱵᱩᱡᱷᱟᱹᱣᱟ ᱦᱮᱸᱥᱮ᱾ ᱱᱤᱭᱟᱹ ᱠᱚ ᱫᱚ ᱪᱮᱫ ᱠᱟᱱᱟ ᱱᱤᱭᱟᱹ ᱥᱮ ᱦᱩᱞ ᱢᱟᱦᱟ ᱫᱚ ᱪᱮᱫ ᱦᱩᱭ ᱞᱮᱱᱟ ᱵᱟᱝ ᱦᱩᱭ ᱞᱮᱱᱟ
ᱦᱮᱸ ᱞᱟᱹᱭ ᱛᱮᱢᱟ ᱵᱟᱭ ᱜᱟᱱᱚᱜ ᱟ ᱪᱮᱫ ᱠᱚᱱᱟ
ᱦᱮᱸ ᱦᱮᱸ ᱞᱟᱹᱭ ᱛᱮᱦᱚᱸ ᱟᱨ ᱛᱤᱱᱟᱹᱜ ᱮᱢ ᱞᱟᱹᱭᱭᱟᱜᱼᱟ ᱦᱟᱜ ᱡᱩᱫᱤ ᱢᱮᱫ ᱛᱮ ᱧᱮᱞ ᱞᱟᱹᱭ ᱛᱮᱫᱚ ᱟᱭᱢᱟ ᱦᱟᱸᱜ, ᱢᱮᱱᱟᱜ ᱜᱮᱭᱟ ᱯᱟᱨᱛᱷᱚᱠ ᱠᱚ ᱫᱚ ᱵᱚᱞᱮ ᱡᱟᱦᱟᱸ ᱢᱮᱸᱫ ᱛᱮ ᱠᱚ ᱧᱮᱞᱟ ᱚᱱᱟ ᱫᱚ ᱡᱟᱹᱥᱛᱤ ᱠᱚ ᱥᱮᱬᱟᱭᱟ ᱥᱮᱼᱼ ᱴᱤᱠ ᱜᱤᱫᱽᱨᱟᱹ ᱠᱚᱫᱚ ᱦᱳᱭ, ᱟᱫᱚ ᱟᱵᱚ ᱦᱚᱸ ᱱᱚᱣᱟ ᱠᱚ ᱫᱚ ᱥᱟᱵ ᱫᱚ ᱦᱚ ᱫᱚᱨᱠᱟᱨ ᱠᱟᱱ ᱛᱟᱵᱚᱱᱟ ᱢᱮᱱ ᱜᱟᱱᱚᱜᱼᱟ ᱟᱨ ᱟᱵᱚ ᱵᱚᱱ ᱟᱫ ᱞᱮᱠᱷᱟᱱ ᱫᱚ ᱟᱫᱚ ᱚᱱᱟ ᱫᱚ ᱟᱫ ᱪᱟᱞᱟᱜᱼᱟ ᱦᱟᱜ ᱟᱥᱛᱮ ᱟᱥᱛᱮ᱾
ᱦᱮᱸ ᱛᱚ ᱟᱵᱚ ᱜᱮᱵᱚ ᱡᱩᱫᱤ ᱵᱟᱭ
ᱦᱩᱸ ᱦᱩᱸ
ᱱᱚᱣᱟ ᱠᱟᱱ ᱫᱤᱱ ᱦᱚᱸ ᱢᱤᱫᱴᱟᱝ ᱛᱟᱦᱮᱸ ᱠᱟᱱᱟ ᱢᱮᱱᱛᱮ ᱦᱮᱸ ᱥᱮᱼᱼ
ᱦᱳᱭ ᱦᱳᱭ ᱦᱳᱭ ᱦᱳᱭ ᱪᱤᱠᱟᱹ ᱠᱚ ᱴᱷᱤᱠᱟᱹᱭᱟ ᱟᱫᱚ ᱟᱵᱚ ᱦᱚᱸ ᱱᱤᱭᱟᱹ ᱵᱟᱵᱩᱱ ᱥᱟᱵ ᱫᱚ ᱦᱚ ᱞᱮᱠᱷᱟᱱ ᱦᱚᱸ ᱵᱟᱝ ᱦᱩᱭᱩᱜᱼᱟ ᱟᱫᱚ ᱛᱟᱦᱚᱞᱮ ᱦᱟᱸᱜ ᱥᱟᱵ ᱫᱚᱦᱚ ᱞᱟᱹᱠᱛᱤ ᱠᱟᱱ ᱜᱮᱭᱟ ᱱᱤᱭᱟᱹ ᱫᱚ ᱟᱫᱚᱼᱼ ᱚᱠᱛᱚ ᱦᱟᱸᱜ ᱢᱟ ᱦᱟᱸᱜ ᱠᱷᱟᱴᱚ ᱦᱤᱡᱩᱜ ᱠᱟᱱ ᱛᱟᱞᱟᱝ ᱟᱞᱟᱝ ᱦᱚᱸᱼᱼ ᱟᱹᱰᱤ ᱡᱟᱹᱥᱛᱤ ᱫᱚ ᱵᱟᱞᱟᱝ ᱜᱟᱞᱢᱟᱨᱟᱣᱟ ᱦᱟᱸᱜᱼᱼ ᱴᱟᱭᱤᱢ ᱚᱠᱛᱚ ᱦᱚᱸ ᱡᱟᱹᱥᱛᱤ ᱫᱚ ᱵᱟᱠᱚ ᱢᱮᱱ ᱟᱠᱟᱜᱼᱟ ᱱᱚᱜ ᱱᱚᱝᱠᱟ ᱜᱮ ᱜᱟᱞᱢᱟᱨᱟᱣ ᱜᱮ ᱴᱷᱤᱠ ᱵᱟᱹᱱᱩᱜᱼᱟ ᱵᱚᱞᱮᱼᱼ
ᱦᱳᱭ ᱥᱮ ᱦᱳᱭ, ᱛᱟᱦᱚᱞᱮ ᱢᱟ ᱦᱟᱸᱜ ᱦᱩᱭ ᱠᱟᱱᱟᱱ ᱛᱟᱢᱟ ᱚᱠᱛᱚ ᱦᱚᱸ ᱦᱟᱸᱜ ᱤᱧᱟᱹᱜ ᱦᱚᱸ ᱦᱩᱭ ᱠᱟᱱᱟ ᱦᱟᱸᱜ ᱟᱨᱚ ᱯᱚᱨᱮ ᱜᱟᱯᱟᱞᱢᱟᱨᱟᱣ ᱦᱩᱭᱩᱜᱼᱟ ᱦᱟᱸᱜ ᱛᱟᱦᱚᱞᱮ
ᱦᱚᱸ ᱛᱚᱵᱮ,
ᱦᱳᱭ ᱦᱳᱭ ᱡᱚᱦᱟᱨ ᱡᱚᱦᱟᱨ ᱦᱳᱭ ᱢᱟ ᱡᱚᱦᱟᱨ ᱜᱮ ᱛᱟᱦᱚᱞᱮ